ᱜᱚᱝᱠᱮ ᱡᱚᱦᱟᱨ ᱜᱮᱲ᱾
ᱦᱮᱸ ᱜᱚᱝᱠᱮ ᱡᱚᱦᱟᱨ ᱜᱮ᱾
ᱦᱩᱸ, ᱥᱟᱹᱜᱩᱱ ᱧᱤᱫᱟᱹ ᱥᱟᱶ ᱥᱟᱶᱛᱮ ᱡᱟᱦᱟᱸ ᱠᱚ ᱞᱟᱹᱭᱟ ᱥᱟᱹᱜᱩᱱ ᱥᱤᱸᱜᱟᱹᱲ᱾
ᱦᱳᱭ ᱦᱳᱭ ᱥᱟᱶᱛᱮ ᱥᱟᱹᱜᱩᱱ ᱥᱤᱜᱟᱹᱬ ᱦᱚᱸ ᱞᱟᱹᱭ ᱜᱟᱱᱚᱜ ᱛᱚ, ᱥᱮᱛᱟᱜ ᱦᱟᱡᱩᱜ
ᱮᱠᱫᱚᱢ ᱜᱮ ᱛᱟᱦᱚᱞᱮ ᱪᱮᱫ ᱠᱚ ᱪᱤᱠᱟᱹ ᱵᱟᱲᱟ ᱦᱳᱭᱳᱜ ᱠᱟᱱᱟ ᱜᱚᱝᱠᱮ? ᱚᱠᱚᱭ ᱟᱞᱤᱧ?
ᱪᱮᱫ ᱵᱤᱱ ᱞᱟᱹᱭᱟ ᱜᱚᱝᱠᱮ ᱱᱟᱭᱤᱴ ᱰᱤᱭᱩᱴᱤ ᱦᱩᱭᱩᱜ ᱠᱟᱱᱟ ᱛᱮᱦᱮᱧ ᱫᱚ?
ᱦᱚᱸ ᱜᱚᱝᱠᱮ, ᱟᱰᱤ ᱱᱟᱯᱟᱭ ᱟᱰᱤ ᱱᱟᱯᱟᱭ᱾ ᱱᱚᱝᱠᱟ ᱮᱠᱫᱚᱢ ᱜᱮ ᱟᱵᱚ ᱠᱚᱣᱟᱜ ᱫᱚ ᱫᱚᱨᱠᱟᱨ ᱜᱮ ᱠᱟᱱᱟ ᱡᱟᱦᱟᱸᱱ ᱢᱤᱫ ᱱᱟᱭᱤᱴ ᱠᱚ ᱰᱤᱭᱩᱴᱤᱭᱟ ᱚᱱᱟ ᱫᱚ ᱟᱹᱞᱤᱧ ᱟᱹᱰᱤ ᱡᱳᱨ ᱞᱤᱧ ᱠᱩᱥᱤᱭᱟᱜᱼᱟ ᱦᱮᱸ ᱥᱮ᱾ ᱡᱟᱦᱟᱸ ᱟᱹᱵᱤᱱ ᱦᱚᱸᱜᱼᱚᱭ ᱡᱮ ᱟᱹᱵᱤᱱᱟᱜ ᱪᱮᱛᱟᱱ ᱨᱮ ᱢᱤᱫᱴᱟᱱ ᱟᱸᱜᱤᱵᱷᱟᱨ ᱢᱮᱱᱟᱜᱼᱟ ᱦᱮᱸᱥᱮ ᱱᱚᱣᱟ ᱟᱵᱤᱱ ᱟᱹᱰᱤ ᱵᱮᱥ ᱠᱟᱭᱛᱮ ᱜᱮ ᱵᱤᱱ ᱢᱟᱱᱟᱣ ᱵᱟᱛᱟᱣ ᱠᱟᱛᱮ ᱵᱤᱱ ᱯᱟᱨᱚᱢ ᱤᱫᱤᱭᱮᱫᱟ, ᱱᱚᱣᱟ ᱟᱹᱰᱤ ᱟᱹᱰᱤᱧ ᱟᱹᱰᱤ ᱡᱳᱨᱞᱤᱧ ᱠᱩᱥᱤᱭᱟᱹᱜ ᱠᱟᱱᱟ᱾
ᱚ ᱟᱪᱪᱷᱟ ᱟᱪᱪᱷᱟ ᱦᱳᱭ ᱚᱝᱠᱟ ᱜᱮ ᱟᱫᱚ ᱠᱟᱹᱢᱤ ᱛᱚ ᱦᱩᱭᱩᱜ ᱜᱮᱭᱟ᱾
ᱛᱟᱦᱚᱞᱮ ᱡᱚᱢ ᱵᱟᱲᱟ ᱠᱚᱫᱚ ᱦᱳᱭ ᱠᱟᱱᱟ ᱥᱮ ᱜᱚᱝᱠᱮ?
ᱮᱸ ᱡᱚᱢ ᱵᱟᱲᱟ ᱠᱟᱛᱮᱜ ᱜᱮ ᱠᱟᱢᱤ ᱫᱚ ᱩᱰᱩᱠ ᱦᱳᱭ ᱠᱟᱱᱟ᱾
ᱟᱨ ᱛᱟᱦᱚᱞᱮ ᱟᱹᱵᱤᱱ ᱫᱚ ᱪᱮᱫ ᱵᱤᱱ ᱪᱤᱠᱟᱹᱭᱮᱜ-ᱟ ᱱᱤᱛᱚᱜ ᱦᱚᱸ ᱟᱹᱣᱨᱤ ᱵᱤᱱ ᱡᱟᱹᱯᱤᱫᱟ?
ᱜᱚᱝᱠᱮ ᱦᱚᱸᱜᱼᱚᱭ ᱦᱤᱛᱚᱜ ᱤᱥᱤᱱ ᱵᱟᱲᱟ ᱦᱩᱭᱩᱜ ᱠᱟᱱᱟ᱾
ᱚ ᱟᱪᱪᱷᱟ ᱱᱤᱛᱚᱜ ᱛᱟᱞᱟ ᱧᱤᱫᱟᱹ ᱵᱤᱱ ᱤᱥᱤᱱᱮᱫᱼᱟ, ᱡᱟᱦᱟᱸ ᱥᱮᱫ ᱵᱤᱱ ᱪᱟᱞᱟᱣ ᱮᱢᱟ ᱞᱮᱱᱟ ᱪᱮᱛᱟ?
ᱦᱮᱸ ᱜᱚᱝᱠᱮ ᱠᱟᱹᱴᱤᱡ ᱛᱮᱦᱮᱧ ᱫᱚ ᱠᱟᱹᱴᱤᱡ ᱪᱟᱞᱟᱣ ᱦᱳᱭ ᱞᱮᱱᱟ ᱠᱷᱮᱛ ᱵᱟᱹ ᱠᱷᱮᱛ ᱥᱮᱫ ᱜᱮ ᱫᱟᱜ ᱵᱟᱲᱟ ᱠᱮᱫᱟᱭ ᱛᱚ᱾
ᱚᱱᱟ ᱠᱟᱹᱴᱤᱡ ᱧᱮᱞ ᱧᱮᱧᱮᱞ ᱪᱟᱞᱟᱣ ᱦᱩᱭᱮᱱᱟ ᱟᱫᱚ ᱠᱷᱮᱛ ᱫᱚ ᱥᱟᱺᱜᱤᱧ ᱧᱚᱜ ᱜᱮᱛᱟᱞᱤᱧᱟ ᱥᱮ ᱟᱫᱚ ᱚᱱᱟ ᱠᱷᱟᱛᱤᱨ ᱟᱹᱰᱤ ᱥᱟᱺᱜᱤᱧ ᱧᱚᱜ ᱠᱷᱮᱛ ᱜᱮᱞᱤᱧ ᱪᱟᱞᱟᱣ ᱞᱮᱱᱟᱞᱤᱧ᱾ ᱚᱱᱟ ᱠᱷᱟᱹᱛᱤᱨ ᱦᱮᱡ ᱛᱮᱜᱮ ᱵᱤᱞᱚᱢ ᱠᱟᱱᱟᱞᱤᱧ, ᱛᱟᱲᱟᱢ ᱛᱮᱞᱤᱧ ᱪᱟᱞᱟᱣ ᱞᱮᱱᱟ ᱥᱮ᱾
ᱚ ᱟᱪᱪᱷᱟ, ᱟᱨ ᱟ ᱟᱹᱵᱤᱱ ᱜᱮᱵᱤᱱ ᱤᱥᱤᱱ ᱞᱮᱫᱟ ᱥᱮ ᱚᱜᱠᱟ, ᱵᱟᱹᱦᱩ ᱠᱚ ᱵᱟᱹᱦᱩ ᱠᱚᱫᱚ ᱵᱟᱝ ᱵᱤᱱ ᱟᱹᱜᱩ ᱠᱟᱜ ᱠᱚᱣᱟ?
ᱵᱟᱝ ᱜᱮ ᱜᱚᱝᱠᱮ ᱮᱠᱫᱚᱢ ᱜᱮ ᱵᱟᱝ᱾
ᱚ ᱟᱪᱪᱷᱟ ᱛᱟᱦᱚᱞᱮ ᱟᱵᱤᱱ ᱫᱚ
ᱦᱩᱸ ᱵᱟᱞᱤᱧ ᱵᱩᱡᱷᱟᱹᱣ ᱞᱮᱫᱟ?
ᱟᱹᱵᱤᱱ ᱫᱚ ᱚᱲᱟᱜ ᱨᱮᱫᱚ ᱮᱠᱞᱟᱜ ᱜᱮᱭᱟ ᱵᱮᱱ᱾
ᱦᱮᱸ ᱜᱚᱝᱠᱮ ᱮᱠᱞᱟᱜᱮ ᱟᱨ ᱢᱮᱱᱟᱜ ᱠᱚᱣᱟ ᱟ ᱱᱠᱩᱫᱚ ᱮᱴᱟᱜ ᱟᱛᱳ ᱨᱮ ᱢᱮᱱᱟᱜ ᱠᱚᱣᱟ ᱟᱨ ᱵᱟᱹᱠᱤ ᱦᱚᱲ ᱠᱚᱫᱚ ᱟᱹᱞᱤᱧ ᱫᱚ ᱱᱚᱣᱟ ᱱᱟᱠᱷᱟ ᱨᱮᱞᱤᱧ ᱛᱟᱦᱮᱱᱟ᱾ ᱱᱚᱣᱟ ᱫᱷᱟᱨᱮ ᱟᱱᱟᱡ ᱠᱚ ᱪᱟᱥ ᱵᱟᱥ ᱢᱮᱱᱟᱜ ᱥᱮ ᱾
ᱚ ᱟᱪᱪᱷᱟ ᱢᱟᱱᱮ ᱱᱚᱛᱮ ᱫᱚ ᱵᱟᱨ ᱴᱷᱮᱱ ᱚᱲᱟᱜ ᱛᱟᱯᱮ?
ᱦᱮᱸ ᱜᱚᱝᱠᱮ ᱮᱠᱫᱚᱢ᱾
ᱚ ᱟᱪᱪᱷᱟ ᱢᱟᱱᱮ ᱵᱟᱱᱟᱨ ᱴᱷᱮᱱ ᱜᱮᱢ ᱛᱟᱦᱮᱱ ᱜᱮᱭᱟ ᱛᱚ᱾
ᱦᱮᱸ ᱮᱠᱫᱚᱢ ᱵᱟᱱᱟᱨ ᱴᱷᱮᱱ ᱜᱮ, ᱟᱫᱚ ᱱᱤᱛᱚᱜ ᱫᱚ ᱪᱟᱞᱟᱜ ᱞᱤᱧ ᱫᱮᱨᱤᱭ ᱟᱠᱟᱱ ᱠᱷᱟᱹᱛᱤᱨ ᱟᱹᱞᱤᱧ ᱫᱚ ᱟᱫᱚ ᱛᱮᱦᱮᱧ ᱫᱚ ᱱᱚᱰᱮ ᱜᱮᱞᱤᱧ ᱛᱟᱦᱮᱱ ᱠᱟᱱᱟ ᱱᱚᱰᱮ ᱜᱮ ᱤᱥᱤᱱ ᱵᱟᱲᱟ ᱦᱩᱭᱩᱜ ᱠᱟᱱᱟ᱾
ᱚ ᱟᱪᱪᱷᱟ ᱢᱟᱱᱮ ᱤᱥᱤᱱ ᱵᱟᱥᱟᱝ ᱦᱚᱸ ᱵᱟᱨ ᱴᱷᱮᱱ ᱜᱮ ᱦᱩᱭᱩᱜ ᱜᱮᱭᱟ?
ᱦᱮᱸ᱾ ᱦᱟᱸᱰᱮ ᱪᱟᱞᱟᱣ ᱞᱮᱠᱷᱟᱱ ᱟᱹᱞᱤᱧ ᱫᱚ ᱤᱥᱤᱱ ᱵᱟᱝ ᱞᱟᱜᱟᱣ ᱞᱤᱧᱟᱹ᱾ ᱢᱮᱥᱮ ᱟᱹᱞᱤᱧ ᱱᱚᱰᱮ ᱦᱮᱡ ᱠᱟᱛᱮ ᱮᱠᱞᱟ ᱦᱮᱱᱟᱜ ᱞᱤᱧ ᱛᱮ ᱱᱚᱰᱮ ᱮᱠᱞᱟ ᱜᱮᱞᱤᱧ ᱤᱥᱤᱱ ᱮᱫᱟ᱾
ᱟᱪᱪᱷᱟ ᱚᱱᱟ ᱦᱚᱸ ᱱᱟᱯᱟᱭ ᱜᱮ᱾
ᱦᱮᱸ ᱛᱟᱦᱚᱞᱮ
ᱟᱯᱮ ᱥᱮᱜ ᱚᱱᱠᱟ ᱪᱤᱜ ᱜᱮᱥ ᱛᱮᱵᱮᱱ ᱤᱥᱤᱱ ᱮᱫᱟ, ᱥᱮ ᱚᱱᱠᱟ ᱥᱟᱦᱟᱱ ᱠᱚ ᱦᱮᱱᱟᱜᱼᱟ?
ᱜᱚᱝᱠᱮ ᱱᱤᱛᱚᱜ ᱜᱮ ᱥᱟᱦᱟᱱ ᱛᱮᱞᱤᱧ ᱤᱥᱤᱱᱟ ᱟᱹᱰᱤ ᱜᱟᱱ ᱜᱮ ᱵᱤᱞᱚᱢᱚᱜᱼᱟ ᱥᱮ, ᱛᱟᱦᱚᱞᱮ ᱜᱮᱥ ᱛᱮᱜᱮ ᱤᱥᱤᱱ ᱦᱩᱭᱩᱜ ᱠᱟᱱᱟ᱾
ᱟᱪᱪᱷᱟ ᱱᱟᱯᱟᱭ ᱜᱮ᱾ ᱛᱟᱦᱚᱞᱮ ᱚᱱᱠᱟ ᱪᱮᱜ ᱡᱤᱞ ᱠᱚᱵᱮᱱ ᱤᱥᱤᱱᱮᱜᱼᱟ ᱥᱮ ᱥᱮ ᱚᱱᱠᱟ ᱩᱛᱩ ᱠᱚᱜᱮ?
ᱜᱚᱝᱠᱮ ᱦᱟᱹᱠᱩ ᱞᱤᱧ ᱧᱟᱢ ᱞᱮᱫ ᱠᱚᱣᱟ᱾ ᱢᱟᱱᱮ ᱠᱷᱮᱛ ᱥᱮᱫ ᱞᱤᱝ ᱪᱟᱞᱟᱣ ᱞᱮᱱᱟ ᱥᱮ ᱵᱟᱹᱭᱦᱟᱹᱲ ᱥᱮᱜ ᱛᱟᱦᱚᱞᱮ ᱦᱟᱹᱠᱩ ᱞᱤᱧ ᱧᱟᱢ ᱠᱟᱜ ᱠᱚᱣᱟ ᱵᱟᱨᱭᱟ ᱜᱟᱱ ᱩᱱᱠᱩ ᱜᱮ ᱥᱟᱵ ᱠᱟᱛᱮ ᱟᱹᱜᱩ ᱦᱩᱭ ᱠᱟᱱᱟ᱾
ᱟᱪᱪᱷᱟ ᱦᱟᱹᱠᱩ ᱩᱛᱩ ᱠᱚ ᱦᱩᱭᱩᱜ ᱠᱟᱱᱟ ᱥᱮ, ᱦᱟᱹᱠᱩ ᱫᱚᱠᱚ ᱥᱳᱲᱮ ᱮᱢᱟᱱ ᱠᱚᱣᱟ?
ᱵᱟ ᱵᱟ ᱩᱛᱩ ᱠᱚ ᱦᱩᱭᱩᱜ ᱠᱟᱱᱟ᱾
ᱦᱳᱭ ᱟᱪᱪᱷᱟ ᱚᱱᱠᱟ ᱟᱸᱡᱚᱢ ᱟᱠᱟᱜ ᱠᱚᱣᱟ ᱪᱮᱜ ᱦᱟᱹᱠᱩ ᱠᱚ ᱥᱳᱲᱮ ᱠᱚᱣᱟ ᱥᱮᱜ ᱩᱱᱠᱩ ᱠᱟᱹᱴᱤᱡ ᱠᱟᱹᱴᱤᱡ ᱰᱟᱹᱬᱠᱟᱹ ᱦᱟᱹᱠᱩ ᱠᱚ?
ᱵᱟᱝ ᱜᱮ ᱜᱚᱝᱠᱮ᱾ ᱟᱹᱞᱤᱧ ᱫᱚ ᱚᱱᱠᱟ ᱫᱚ ᱵᱟᱹᱞᱤᱧ ᱟᱸᱡᱚᱢ ᱵᱟᱲᱟ ᱟᱠᱟᱫᱟ᱾
ᱚᱱᱠᱟ ᱟᱵᱮᱱ ᱜᱟᱛᱮ ᱜᱤᱫᱽᱨᱟᱹᱭ ᱞᱟᱹᱭᱮᱫ ᱛᱟᱦᱮᱸ ᱡᱮ ᱟᱞᱮ ᱫᱚ ᱰᱟᱹᱲᱠᱟᱹ ᱦᱟᱹᱠᱩ ᱞᱮ ᱥᱚᱲᱮ ᱮᱜ ᱠᱚᱣᱟ᱾ ᱩᱱᱠᱩ ᱠᱟᱹᱴᱤᱡ ᱠᱟᱹᱴᱤᱡ ᱜᱮᱭᱟ ᱠᱚ ᱢᱮᱱᱠᱷᱟᱱ ᱡᱟᱝ ᱠᱚᱫᱚ ᱵᱟᱹᱱᱩᱜ ᱛᱟᱠᱚᱣᱟ ᱥᱮ ᱚᱱᱟ ᱛᱮᱡ ᱛᱮ ᱡᱟᱹᱱᱤᱡ ᱞᱟᱹᱭᱮᱫ ᱛᱟᱦᱮᱸ ᱪᱚ ᱟᱞᱮ ᱥᱮᱫ ᱫᱚ ᱚᱱᱠᱟ ᱵᱟᱝᱠᱚ ᱥᱚᱲᱮ ᱵᱟᱲᱟ ᱠᱟᱜ ᱠᱚᱣᱟ ᱥᱳᱲᱮ ᱫᱚ ᱤᱧ ᱟᱸᱡᱚᱢ ᱠᱮᱫᱮᱭᱟ ᱛᱚ ᱚᱱᱟᱛᱤᱧ ᱞᱟᱹᱭ ᱮᱫᱟ᱾
ᱟᱪᱪᱷᱟ ᱟᱪᱪᱷᱟ᱾ ᱛᱟᱦᱚᱞᱮ ᱥᱳᱲᱮ ᱞᱟᱜᱟᱜ ᱠᱟᱱᱟ᱾ ᱟᱨ ᱚᱱᱠᱟ ᱟ ᱥᱩ ᱩᱱᱠᱩ ᱥᱳᱲᱮ ᱞᱟᱹᱜᱤᱫ ᱛᱮ ᱟᱨᱚ ᱡᱟᱦᱟᱱᱟᱜ ᱟᱞᱟ ᱟᱞᱟᱫᱟ ᱠᱟᱨᱛᱮ ᱮᱸ ᱚᱱᱠᱟ ᱡᱟᱦᱟᱸ ᱠᱚ ᱞᱟᱹᱭᱟ ᱢᱚᱥᱞᱟ ᱠᱚ ᱢᱮᱱᱟᱜᱼᱟ ᱥᱮ ᱪᱮᱫ?
ᱢᱚᱥᱞᱟ ᱠᱚᱫᱚ ᱟᱹᱞᱤᱧ ᱫᱚ ᱩᱱᱟᱹᱜ ᱫᱚ ᱵᱟᱝᱞᱤᱧ ᱠᱩᱞᱤ ᱞᱮᱫᱮᱭᱟ ᱛᱚ᱾
ᱚ
ᱳ ᱟᱫᱚᱭ ᱞᱟᱹᱭ ᱠᱮᱫᱟ ᱢᱟᱱᱮ ᱡᱚᱢ ᱨᱮ ᱟᱹᱰᱤ ᱥᱚᱲᱚᱢ ᱜᱮ ᱵᱩᱡᱷᱟᱹᱜᱼᱟ ᱞᱟᱹᱭ ᱫᱚᱭ ᱞᱟᱹᱭ ᱠᱮᱫᱟ ᱟᱫᱚ ᱫᱚᱢᱮ ᱫᱚ ᱵᱟᱝᱞᱤᱧ ᱠᱩᱞ ᱞᱮᱫᱮᱭᱟ ᱚᱠᱛᱚ ᱦᱚᱸ ᱚᱱᱠᱟ ᱵᱟᱝ ᱛᱟᱦᱮᱸ ᱠᱟᱱᱟ ᱾
ᱟᱪᱪᱷᱟ ᱟᱪᱪᱷᱟ ᱟᱪᱪᱷᱟ ᱵᱩᱡᱷᱟᱹᱣ ᱠᱮᱫᱟ ᱞᱤᱧ ᱾ ᱛᱟᱦᱚᱞᱮ ᱜᱚᱝᱠᱮ ᱚᱱᱛᱮ ᱫᱚ ᱫᱟᱜ ᱵᱟᱲᱟ ᱠᱚ ᱪᱮᱜ ᱞᱮᱠᱟ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ ᱾
ᱟᱨ ᱱᱚᱱᱛᱮ ᱫᱟᱜ ᱢᱟ ᱫᱟᱜ ᱠᱮᱫ ᱜᱮᱭᱟᱭ ᱟᱨ ᱦᱚᱸ ᱟᱨ ᱦᱚᱸ ᱟᱸᱡᱮᱫ ᱮᱱᱟ ᱥᱤᱛᱩᱝ ᱵᱟᱲᱟ ᱠᱮᱜᱼᱟᱭ ᱾
ᱚ ᱠᱟᱨᱚᱱ ᱛᱟᱦᱚᱞᱮ ᱚᱱᱛᱮ ᱫᱚ ᱫᱟᱜ ᱫᱟᱭ ᱟᱨᱚ ᱥᱤᱛᱩᱝ ᱫᱟᱭ ᱵᱟᱝ ᱟᱸᱡᱮᱫᱚᱜ ᱠᱟᱱᱟ ᱥᱮ ᱡᱮᱦᱮᱛᱩ
ᱦᱳᱭ ᱦᱳᱭ ᱫᱟᱜ ᱫᱟᱭ ᱟᱨᱚ ᱥᱤᱛᱩᱝ ᱫᱟᱭ ᱚᱱᱟ ᱫᱟᱜ ᱛᱮ ᱡᱟᱦᱟᱸ ᱛᱤᱱᱟᱹᱜ ᱛᱩᱢᱵᱟᱜ ᱠᱟᱱᱟ ᱯᱚᱨᱮᱨ ᱫᱤᱱ ᱟᱨᱚ ᱥᱤᱛᱩᱝ ᱫᱟᱭ ᱥᱤᱛᱩᱝ ᱛᱮ ᱚᱱᱟ ᱠᱚ ᱡᱚᱛᱚ ᱟᱸᱡᱮᱫ ᱪᱟᱵᱟᱜ ᱠᱟᱱᱟ ᱾
ᱟᱪᱪᱷᱟ ᱟᱪᱪᱷᱟ ᱟᱪᱪᱷᱟ ᱾
ᱟᱨ ᱛᱟᱦᱚᱞᱮ ᱟᱹᱵᱤᱱ ᱫᱚ ᱨᱚᱦᱚᱭ ᱠᱚ ᱮᱛᱚᱦᱚᱵ ᱠᱮᱫᱟ ᱵᱤᱱ ᱥᱮ ᱟᱹᱣᱨᱤ
ᱦᱩᱸ ᱜᱚᱝᱠᱮ ᱮᱛᱚᱦᱚᱵ ᱦᱚᱸ-ᱚᱭ ᱛᱚ ᱢᱩᱪᱟᱹᱫ ᱦᱮᱡᱮᱱ ᱛᱟᱹᱞᱤᱧᱟ ᱟᱨ ᱠᱟᱹᱷᱴᱤᱡ ᱠᱷᱟᱱ ᱜᱮ᱾ ᱮ ᱱᱤᱛᱚᱜ ᱫᱚ ᱟᱹᱰᱤ ᱟᱭᱢᱟ ᱞᱟᱦᱟ ᱠᱷᱚᱱ ᱜᱮ ᱫᱟᱜ ᱫᱟᱜ ᱟᱹᱞᱤᱧ ᱠᱟᱱᱟ᱾
ᱪᱮ ᱩᱱᱟᱹᱜ ᱥᱟᱺᱜᱤᱧ ᱨᱮ ᱠᱷᱮᱛ ᱠᱚᱛᱟᱵᱤᱱ ᱫᱚ ᱛᱟᱦᱞᱮ ᱚᱸᱰᱮ ᱫᱚ᱾ ᱠᱟᱹᱢᱤᱱ ᱟᱠᱟᱫ ᱠᱚᱣᱟ ᱵᱮᱱ ᱥᱮ ᱚᱱᱠᱟ ᱟᱯᱮ ᱚᱲᱟᱜ ᱦᱚᱲ ᱟᱛᱮᱜᱮ ᱨᱚᱦᱚᱭ ᱮᱫᱟᱯᱮ᱾
ᱵᱟᱝ ᱜᱮ ᱚᱸᱰᱮ ᱫᱚ ᱠᱟᱹᱢᱤᱱ ᱦᱩᱭ ᱟᱠᱟᱱᱟ᱾
ᱚ ᱟᱪᱪᱷᱟ ᱦᱮᱸ ᱚᱱᱟᱠᱚ᱾ ᱩᱱᱟᱹᱜ ᱥᱟᱺᱜᱤᱧ ᱨᱮ ᱠᱷᱮᱛ ᱫᱚ ᱟᱨ ᱮᱠᱞᱟ ᱛᱮᱫᱚ ᱛᱤᱱᱟᱹᱜ ᱯᱮ ᱨᱚᱦᱚᱭ ᱫᱟᱲᱮᱭᱟᱜ᱾
ᱦᱳᱭ ᱟ ᱫᱚ ᱢᱤᱫ ᱵᱮᱲᱟ ᱡᱚᱢᱟᱜ ᱞᱤᱧ ᱮᱢᱟ ᱠᱚ ᱠᱟᱱᱟ, ᱚᱱᱟ ᱠᱷᱟᱱ ᱜᱮ ᱩᱱᱠᱩ ᱫᱚ ᱠᱩᱥᱤ ᱟᱨ ᱡᱟᱸᱦᱟᱸ ᱟᱠᱚᱣᱟᱜ ᱠᱟᱹᱣᱰᱤ ᱡᱟᱸᱦᱟᱸ ᱛᱤᱱᱟᱹᱜ ᱟᱹᱞᱤᱧ ᱟᱞᱟᱝ ᱟᱹᱞᱤᱧ ᱜᱚᱱᱚᱝ ᱠᱚ ᱢᱮᱱ ᱟᱠᱟᱫ ᱞᱤᱧᱟ᱾ ᱚᱱᱟ ᱫᱚ ᱠᱟᱹᱢᱤ ᱯᱩᱨᱟᱹᱣ ᱞᱮᱠᱷᱟᱱ ᱜᱮ ᱦᱟᱸᱜ ᱞᱤᱧ ᱮᱢᱟ ᱠᱚᱣᱟ᱾
ᱟᱪᱪᱷᱟ ᱢᱟᱱᱮ ᱯᱩᱨᱟᱹ ᱪᱟᱵᱟ ᱠᱟᱛᱮᱜ ᱢᱟᱱᱮ ᱫᱤᱱ ᱫᱤᱱ ᱦᱤᱞᱳ ᱫᱚ ᱵᱟᱝ᱾
ᱵᱟᱝ ᱜᱮ ᱯᱳᱭᱞᱩ ᱨᱮᱫᱚ ᱵᱟᱝ ᱯᱩᱭᱞᱩ ᱦᱤᱞᱳ ᱫᱚ ᱟᱹᱞᱤᱧ ᱦᱮᱸ᱾
ᱮᱠᱟᱞ ᱛᱮ ᱡᱚᱠᱷᱚᱱ ᱠᱚ ᱯᱩᱨᱟᱹᱣ ᱪᱟᱵᱟᱭᱟ ᱚᱱᱟ ᱯᱚᱨ᱾
ᱦᱳᱭ ᱮᱠᱫᱚᱢ᱾
ᱚ ᱟᱪᱪᱷᱟ ᱟᱪᱪᱷᱟ᱾
ᱟᱫᱚ ᱟᱹᱞᱤᱧ ᱞᱤᱧ ᱮᱢᱟ ᱠᱚ ᱠᱟᱱᱟ ᱛᱚ᱾ ᱮᱸ ᱟᱹᱞᱤᱧ ᱡᱮᱢᱚᱱ ᱛᱮᱦᱮᱧ ᱫᱚᱞᱤᱧ ᱡᱤᱞ ᱩᱛᱩ ᱫᱟᱠᱟᱫ ᱠᱚ ᱛᱟᱦᱮᱸᱱᱟ ᱦᱮᱸᱥᱮ᱾ ᱚᱱᱟ ᱠᱷᱟᱹᱛᱤᱨ ᱩᱱᱠᱩ ᱦᱚᱸ ᱪᱮᱫ ᱦᱚᱸ ᱵᱟᱝ ᱠᱚ ᱞᱟᱹᱭᱟ, ᱩᱱᱠᱩ ᱦᱚᱸ ᱠᱩᱥᱤ ᱠᱚ ᱵᱩᱡᱷᱟᱹᱣᱟ ᱥᱮ᱾ ᱡᱮ ᱦᱮᱸ ᱡᱚᱢ ᱦᱚᱪᱚᱭᱮᱫ ᱞᱮᱭᱟ ᱡᱤᱞ ᱩᱛᱩᱫ ᱫᱟᱠᱟ, ᱛᱟᱦᱞᱮ ᱯᱚᱭᱥᱟ ᱠᱚᱫᱚ ᱯᱚᱨᱮ ᱛᱮ ᱮᱢ ᱨᱮᱦᱚᱸ ᱜᱟᱱᱚᱜ ᱜᱮᱭᱟ ᱩᱱᱠᱩ ᱠᱚ ᱪᱤᱱ ᱵᱟᱲᱟᱭᱟ, ᱚᱱᱟ ᱦᱚᱸ ᱟᱹᱰᱤ ᱢᱚᱡᱽ ᱞᱤᱧ ᱟᱹᱭᱠᱟᱹᱣ ᱜᱮᱭᱟ ᱡᱮ ᱟᱹᱞᱤᱧ ᱱᱤᱭᱟᱹ ᱩᱱᱟᱹᱜ ᱠᱚ ᱪᱤᱱᱛᱟᱹᱭᱟ᱾ ᱦᱮᱸ ᱥᱮ ᱟᱹᱞᱤᱧ ᱯᱚᱭᱥᱟ ᱠᱚ ᱱᱤᱛᱚᱜ ᱵᱟᱞᱤᱧ ᱮᱢᱟ ᱠᱚ ᱠᱟᱱᱟ᱾
ᱚ ᱟᱪᱪᱷᱟ ᱟᱪᱪᱷᱟ ᱱᱟᱯᱟᱭ ᱜᱮ, ᱟᱞᱮ ᱥᱮᱫ ᱨᱮᱱ ᱠᱟᱹᱢᱤᱱ ᱦᱮᱸ ᱟᱞᱮ ᱥᱮᱫ ᱨᱮᱱ ᱡᱟᱸᱦᱟᱸᱭ ᱠᱟᱹᱢᱤᱱ ᱠᱚ ᱦᱮᱱᱟᱜ ᱠᱚᱣᱟ ᱥᱮ ᱩᱱᱠᱩ ᱫᱚ ᱢᱟᱱᱮ ᱡᱤᱨᱟᱹ ᱡᱚᱠᱷᱚᱱ ᱠᱚ ᱡᱤᱨᱟᱹᱜᱼᱟ ᱩᱱ ᱡᱤᱨᱟᱹᱜ ᱚᱠᱛᱮ ᱚᱱᱠᱟ᱾ ᱛᱷᱟᱢᱟᱠᱩᱨ ᱠᱷᱩᱭᱱᱤ ᱮᱢᱟᱱ ᱠᱚᱠᱚ ᱞᱟᱹᱭᱟ ᱚᱱᱟ ᱫᱚ ᱞᱟᱜᱟᱜ᱾ ᱛᱟᱞᱮᱭᱟ ᱟᱨ ᱟᱯᱮ ᱥᱮ ᱨᱮᱱ ᱠᱟᱹᱢᱤᱱ ᱠᱚ ᱚᱱᱟ ᱠᱚ ᱠᱚᱭ ᱜᱮᱭᱟ ᱠᱚ ᱥᱮ ᱵᱟᱝ᱾
ᱦᱩᱸ ᱠᱷᱚᱭ ᱜᱮᱭᱟ ᱠᱚ ᱮᱠᱫᱚᱢ᱾ ᱚᱱᱟ ᱠᱚᱫᱚ ᱚᱱᱟ ᱫᱚ ᱞᱟᱦᱟ ᱨᱮᱠᱚ ᱠᱷᱚᱠᱚᱭᱟ ᱜᱚᱢᱠᱮ ᱵᱩᱡᱽ ᱮᱫᱟ ᱵᱤᱱ ᱡᱚᱠᱷᱚᱱ ᱠᱟᱹᱢᱤ ᱠᱚ ᱮᱛᱚᱦᱚᱵᱟ᱾ ᱫᱤᱱ ᱦᱤᱞᱳᱜ ᱩᱱᱠᱩ ᱫᱚ ᱚᱱᱟ ᱞᱟᱜᱟᱣ ᱟᱠᱚᱣᱟ ᱡᱮ ᱦᱮᱸ ᱤᱧᱟᱹᱜ ᱤᱧ ᱫᱚ ᱛᱷᱟᱢᱟᱠᱩᱨ ᱫᱚᱨᱠᱟᱨ ᱛᱤᱧ᱾ ᱦᱟᱱᱤᱭᱟᱹ ᱫᱚ ᱟᱨᱚᱭ ᱯᱟᱱ ᱫᱚᱨᱠᱟᱨ ᱛᱟᱭ᱾ ᱚᱠᱚᱭ ᱫᱟᱨᱮ ᱪᱮᱫ ᱢᱚᱥᱞᱟ ᱠᱚ ᱫᱚᱨᱠᱟᱨ ᱛᱟᱭ ᱚᱱᱠᱟ ᱠᱚ ᱡᱚᱢᱮ ᱮᱢᱟᱱ ᱜᱮᱭᱟ ᱥᱮ᱾
ᱦᱮᱸ ᱦᱩᱸ ᱦᱩᱸ᱾
ᱚᱱᱟ ᱠᱚ ᱩᱱᱠᱩ ᱫᱚᱨᱠᱟᱨ ᱜᱮ ᱛᱟᱠᱚ ᱵᱟᱠᱷᱟᱱ ᱠᱟᱹᱢᱤᱤᱨ ᱨᱮ ᱩᱱᱠᱩ ᱢᱟᱱᱮ ᱡᱟᱦᱟᱸ ᱨᱟᱹᱥᱠᱟᱹ ᱠᱚ ᱛᱟᱦᱮᱱ ᱥᱮ ᱚᱱᱟ ᱟᱹᱭᱠᱟᱹᱣ ᱜᱮ ᱵᱟᱝᱠᱚ ᱟᱹᱭᱠᱟᱹᱣᱟ ᱡᱮ ᱟᱞᱮ ᱠᱟᱹᱢᱤ ᱠᱟᱱᱟᱞᱮ ᱥᱮ ᱪᱤᱠᱟᱹᱭ ᱫᱟᱞᱮ᱾
ᱦᱳᱭ ᱦᱳᱭ ᱮᱠᱟᱞ ᱜᱮ ᱮᱠᱟᱞ ᱜᱮ ᱢᱟᱱᱮ ᱚᱱᱟ ᱠᱚ ᱛᱟᱦᱮᱱ᱾ ᱢᱟᱱᱮ ᱚᱱᱟ ᱠᱚ ᱡᱩᱫᱤᱢ ᱮᱢᱟ ᱠᱚᱣᱟ ᱟᱹᱰᱤ ᱨᱟᱹᱥᱠᱟᱹ ᱠᱚ ᱵᱩᱡᱟ ᱟᱨ ᱤᱱᱟ ᱨᱟᱹᱥᱠᱟᱹᱛᱮ ᱢᱟᱱᱮ ᱟᱹᱰᱤ ᱪᱚᱦᱮᱨᱟ ᱜᱮ ᱠᱚ ᱠᱟᱹᱢᱤᱭᱟ ᱵᱟᱝ᱾
ᱦᱮᱸ ᱛᱟᱦᱚᱞᱮ ᱜᱚᱝᱠᱮ ᱟᱵᱤᱱ ᱫᱚ ᱵᱤᱱ ᱨᱚᱦᱚᱭ ᱵᱮᱱ ᱟᱨᱚᱢᱵᱚ ᱟᱠᱟᱫᱟ ᱥᱮ ᱵᱟᱝ?
ᱟᱹᱞᱤᱧ ᱫᱚ ᱟᱹᱣᱨᱤ ᱞᱤᱧ ᱟᱨᱟᱢᱵᱚᱭᱟ ᱦᱚᱼᱚᱭ ᱢᱤᱫ ᱫᱷᱟᱣ ᱠᱟᱛᱮᱜ ᱫᱚ ᱠᱷᱮᱛ ᱫᱚ ᱥᱤ ᱦᱩᱭ ᱟᱠᱟᱱᱟ ᱾
ᱦᱮᱸ ᱾ ᱫᱚ
ᱢᱤᱫᱴᱮᱱ ᱰᱟᱝᱨᱤ ᱠᱷᱚᱲᱫᱟᱭᱮᱱ ᱛᱟ. ᱞᱤᱧᱟᱭ ᱪᱮᱫ ᱵᱮᱱ ᱞᱟᱹᱭᱟ ᱾
ᱚ ᱜᱚᱝᱠᱮ ᱢᱟᱥᱮ ᱟᱫᱚ ᱴᱮᱠᱴᱟᱨ ᱠᱚ ᱟᱵᱤᱱ ᱛᱮ ᱵᱟᱝ ᱵᱤᱱ ᱥᱤ ᱦᱚᱪᱚᱭᱮᱫᱟ ᱴᱮᱠᱴᱟᱨ ᱠᱚᱛᱮ?
ᱴᱮᱠᱴᱟᱨ ᱢᱟ ᱚᱱᱠᱟ ᱵᱟᱝ ᱧᱟᱢᱚᱜ ᱠᱟᱱᱟ ᱟᱞᱮ ᱥᱮᱫ ᱢᱟ ᱴᱮᱠᱴᱟᱨ ᱠᱚᱫᱚ ᱚᱱᱠᱟ ᱫᱚᱢᱮ ᱫᱚ ᱵᱟᱹᱱᱩᱜ-ᱟ ᱾
ᱟᱪᱪᱷᱟ ᱟᱪᱪᱷᱟ ᱾
ᱟᱹᱰᱤ ᱠᱚᱢ ᱜᱮ ᱟᱹᱛᱩ ᱨᱮ ᱚᱱᱠᱟ ᱟᱹᱛᱩᱨ ᱨᱮ ᱢᱤᱫᱴᱮᱱ ᱴᱮᱠᱴᱟᱨ ᱢᱮᱱᱟᱜ-ᱟ, ᱚᱱᱟ ᱦᱚᱸ ᱢᱟᱱᱮ ᱠᱟᱹᱴᱤᱡ ᱴᱮᱠᱴᱚᱨ ᱠᱟᱱᱟ ᱾ ᱪᱮᱫ ᱠᱚ ᱞᱟᱹᱭ ᱪᱮᱫ ᱴᱮᱠᱴᱟᱨ ᱠᱚ ᱞᱟᱹᱭ ᱠᱮ ᱡᱟᱱᱮ ᱛᱟᱭᱱᱚᱢ ᱛᱟᱭᱱᱚᱢ ᱛᱮ ᱡᱟᱦᱟᱢ ᱛᱟᱲᱟᱢ ᱠᱟᱜ ᱫᱚ ᱥᱟᱵ ᱠᱟᱛᱮᱫ ᱾
ᱮ ᱦᱳᱭ ᱦᱳᱭ ᱦᱳᱭ ᱦᱳᱭ ᱵᱩᱡᱷᱟᱹᱣ ᱠᱟᱫᱟ ᱞᱤᱧ ᱾
ᱚᱱᱟ ᱠᱷᱚᱱ ᱟᱫᱚ ᱮᱴᱟᱜ ᱟᱠᱚᱣᱟᱜ ᱟᱠᱚᱣᱟᱜ ᱦᱚᱸ ᱟᱹᱰᱤ ᱩᱛᱟᱹᱨ ᱦᱟᱥᱟ ᱡᱟᱭᱜᱟ ᱠᱚ ᱦᱮᱱᱟᱜ ᱟ ᱛᱚ, ᱟᱠᱚᱣᱟᱜ ᱥᱤ ᱥᱤᱼᱼ ᱛᱮᱜᱮ ᱠᱚ ᱞᱟᱸᱜᱟ ᱪᱟᱵᱟᱜ ᱠᱟᱱᱟ ᱟᱫᱚ ᱮᱴᱟᱜ ᱦᱚᱲᱟᱜ ᱫᱚ ᱚᱱᱠᱟ ᱵᱟᱠᱚ ᱤᱫᱤᱭᱮᱫᱟ ᱾
ᱮᱠᱫᱚᱢ ᱜᱮ ᱾
ᱜᱚᱝᱠᱮ ᱟᱵᱤᱱᱟᱜ ᱫᱚ ᱛᱟᱦᱚᱞᱮ ᱴᱟᱠᱴᱚᱨ ᱛᱮᱜᱮ ᱵᱮᱱ ᱥᱤ ᱦᱚᱪᱚ ᱠᱮᱫᱟ ᱥᱮ ᱚᱱᱠᱟ ᱰᱟᱹᱝᱨᱤ ᱠᱟᱰᱟ ᱠᱚ ᱦᱮᱱᱟᱜ ᱠᱚᱛᱟ ᱵᱤᱱᱟ?
ᱦᱮᱸ ᱜᱚᱝᱠᱮ ᱰᱟᱹᱝᱨᱤ ᱜᱟᱰᱟ ᱠᱚᱫᱚ ᱢᱮᱱᱟᱜ ᱠᱚᱜᱮᱭᱟ, ᱟᱫᱚ ᱢᱮᱱᱠᱷᱟᱱ ᱟᱫᱚ ᱡᱟᱹᱥᱛᱤ ᱧᱚᱜ ᱜᱮᱭᱟ ᱥᱮ ᱠᱷᱮᱛ ᱵᱟᱹᱫᱽ ᱠᱚᱫᱚ ᱛᱟᱦᱚᱞᱮ ᱴᱮᱠᱴᱟᱨ ᱛᱮᱜᱮ ᱞᱤᱧ ᱥᱤ ᱦᱚᱪᱚ ᱥᱤ ᱪᱚ ᱜᱚᱫᱟ, ᱟᱨ ᱰᱟᱝᱨᱤ ᱜᱟᱹᱭ ᱠᱟᱲᱟ ᱠᱚᱫᱚ ᱩᱱᱠᱩ ᱫᱚ ᱢᱮᱱᱟᱜ ᱠᱚ ᱜᱮᱭᱟ ᱱᱤᱛᱚᱜ ᱫᱚ ᱩᱱᱠᱩ ᱫᱚ ᱦᱟᱸᱜ ᱯᱚᱨᱮ ᱛᱮᱞᱤᱧ ᱥᱟᱜᱟᱲ ᱦᱚᱪᱚ ᱠᱚᱣᱟ ᱩᱱᱠᱩ ᱫᱚ ᱡᱚᱠᱷᱚᱱ ᱦᱩᱲᱩ ᱠᱚ ᱵᱤᱞᱤᱜ ᱟᱥᱮ ᱩᱱ ᱦᱟᱸᱜ ᱞᱤᱧ ᱥᱟᱜᱟᱲ ᱪᱚ ᱠᱚᱣᱟ ᱩᱱ ᱦᱟᱸᱜ ᱯᱚᱨᱮ ᱯᱚᱨᱮᱱᱟᱜ ᱠᱟᱛᱷᱟ ᱾ ᱛᱟᱦᱚᱞᱮ ᱜᱚᱝᱠᱮ ᱚᱱᱛᱮ ᱫᱚ ᱪᱮᱫ ᱪᱮᱫ ᱦᱩᱲᱩ ᱠᱚ ᱧᱟᱢ ᱵᱟᱲᱟᱜ ᱠᱟᱱᱟ ᱥᱮ?
ᱚ ᱟᱪᱪᱷᱟ ᱟᱪᱪᱷᱟ ᱦᱳᱭ ᱦᱳᱭ ᱛᱟᱞᱦᱮ ᱚᱱᱟ ᱰᱟᱝᱨᱤ ᱜᱟᱹᱰᱤ ᱫᱚ ᱦᱮᱱᱟᱜ ᱛᱟᱵᱤᱱᱟ ᱛᱚ?
ᱦᱮᱸ ᱚᱱᱟ ᱫᱚ ᱢᱮᱱᱟᱜ ᱛᱟᱞᱤᱧᱟ ᱾ ᱚᱱᱟ ᱦᱩᱲᱩ ᱠᱚᱫᱚ ᱾ ᱜᱟᱹᱰᱤ ᱛᱮᱫᱚ ᱵᱟᱝᱞᱤᱧ ᱥᱟᱜᱟᱲ ᱦᱚᱪᱚᱣᱟ ᱦᱩᱲᱩ ᱛᱮᱫᱚ ᱦᱩᱲᱩ ᱠᱚᱫᱚ ᱦᱟᱥᱟ ᱚᱱᱟ ᱫᱚ ᱫᱟᱜ ᱰᱟᱝᱽᱨᱤ ᱜᱟᱹᱰᱤ ᱛᱮᱜᱮᱞᱤᱧ ᱥᱟᱜᱟᱲ ᱦᱚᱪᱚᱭᱟ ᱾
ᱚ ᱟᱪᱪᱷᱟ ᱾
ᱜᱚᱝᱠᱮ ᱪᱮᱫ ᱪᱮᱫ ᱦᱩᱲᱩ ᱵᱤᱱ ᱨᱚᱦᱚᱭ ᱠᱮᱫᱟ ᱥᱮ ᱛᱚᱞᱟ ᱠᱟᱫᱟ
ᱟᱹᱰᱤ ᱢᱟᱨᱟᱝ ᱢᱟᱨᱟᱝ ᱜᱮ ᱰᱟᱹᱝᱨᱤ ᱦᱮᱱᱟᱜ ᱠᱚ ᱛᱟᱵᱮᱱᱟ ᱡᱮᱦᱮᱛᱩ ᱰᱟᱝ ᱚᱱᱟ ᱜᱟᱹᱰᱤ ᱠᱚ ᱜᱚᱦᱚᱲ ᱫᱟᱲᱮᱭᱟᱜ-ᱟ ᱾
ᱮᱠᱫᱚᱢ ᱚᱱᱟ ᱠᱷᱟᱛᱤᱨ ᱜᱮ ᱩᱱ ᱰᱟᱝᱨᱤ ᱛᱮᱞᱤᱧ ᱜᱚᱦᱚᱲ ᱦᱚᱪᱚᱭᱟ ᱾
ᱚ ᱟᱪᱪᱷᱟ ᱟᱪᱪᱷᱟ ᱱᱟᱯᱟᱭ ᱜᱮ ᱱᱟᱯᱟᱭ ᱜᱮ ᱾ ᱟᱨ ᱚᱱᱟ ᱰᱟᱝᱨᱤ ᱜᱟᱹᱰᱤ ᱫᱚ ᱚᱱᱮ ᱪᱮᱫ ᱨᱮᱱᱟᱜ ᱪᱟᱠᱟ ᱵᱤᱱ ᱵᱮᱱᱟᱣ ᱟᱠᱟᱫᱟ ᱢᱮᱲᱦᱮᱫ ᱨᱮᱱᱟᱜ ᱥᱮ ᱚᱱᱠᱟ ᱴᱟᱭᱟᱨ ᱴᱤᱭᱩ ᱠᱚᱨᱮ ᱱᱟᱜ?
ᱵᱟᱝ ᱵᱟᱝ ᱚᱱᱟ ᱫᱚ ᱢᱮᱲᱦᱮᱫ ᱨᱮᱱᱟᱜ ᱜᱮ ᱠᱟᱨᱚᱱ ᱚᱱᱟ ᱫᱚ ᱟᱹᱰᱤ ᱥᱮᱫᱟᱭ ᱨᱮᱱᱟᱜ-ᱟ ᱛᱟᱦᱮᱸ ᱠᱟᱱᱟ ᱥᱮ ᱾ ᱡᱟᱦᱟᱸᱭ ᱠᱟᱱᱟ ᱦᱟᱯᱲᱟᱢ ᱠᱚ ᱛᱟᱦᱮᱸ ᱠᱟᱱᱟ ᱤᱧ ᱫᱟᱫᱩ ᱨᱮᱱ ᱦᱟᱯᱲᱟᱢ ᱠᱚ ᱦᱮᱸ ᱥᱮ ᱫᱟᱫᱟ ᱦᱟᱲᱟᱢ ᱠᱚ ᱩᱱᱠᱩ ᱩᱢᱮᱨ ᱠᱷᱚᱱᱜᱮ ᱦᱤᱛᱚᱜ ᱱᱚᱣᱟ ᱢᱮᱱᱟᱜ ᱛᱟᱹᱞᱤᱧ ᱜᱮᱭᱟ, ᱛᱟᱦᱚᱞᱮ ᱱᱚᱣᱟ ᱚᱱᱟ ᱛᱮᱜᱮ ᱟᱹᱞᱤᱧ ᱞᱤᱧ ᱪᱟᱞᱟᱣ ᱟᱹᱜᱩᱭᱟ ᱾
ᱚ ᱟᱪᱪᱷᱟ ᱟᱪᱪᱷᱟ, ᱢᱮᱱᱠᱷᱟᱡ ᱟᱞᱮ ᱥᱮᱱᱟᱜ ᱚᱱᱠᱟ ᱰᱟᱝᱨᱤ ᱜᱟᱹᱰᱤ ᱠᱚ ᱱᱮᱛᱟᱨ ᱫᱩᱧ ᱧᱮᱞᱮᱫ-ᱟ ᱡᱮ ᱦᱟᱱᱮ ᱟᱨ ᱴᱟᱭᱟᱨ ᱴᱤᱭᱩ ᱠᱚ ᱮᱢᱟᱜ ᱠᱟᱱᱟ ᱢᱚᱴᱟ ᱜᱮ ᱢᱚᱴᱟ ᱴᱟᱭᱟᱨ ᱴᱤᱭᱩ ᱡᱮᱢᱚᱱ ᱦᱟᱱᱮ ᱯᱩᱱ ᱪᱟᱠᱟ ᱜᱟᱹᱰᱤ ᱠᱚᱨᱮ ᱡᱮᱢᱚᱱ ᱴᱟᱭᱟᱨ ᱛᱟᱦᱮᱱᱟ ᱦᱳᱭ ᱚᱱᱠᱟᱱᱟᱜ ᱾ ᱢᱟᱱᱮ ᱟᱞᱮ ᱥᱮᱱᱟᱜ ᱠᱷᱮᱛ ᱫᱚ ᱚᱱᱠᱟ ᱞᱚᱥᱚᱫ ᱧᱚᱜ ᱜᱮᱭᱟ ᱥᱮ ᱚᱱᱟ ᱢᱮᱲᱦᱮᱫ ᱪᱟᱠᱟ ᱫᱚ ᱚᱱᱟ ᱚᱱᱮ ᱱᱤᱱᱤᱜ ᱜᱮᱭᱟ ᱛᱚ ᱚᱱᱟ ᱛᱮ ᱞᱚᱥᱚᱫ ᱨᱮ ᱜᱟᱫᱟᱜ-ᱟ ᱟᱨ ᱚᱱᱟ ᱦᱚᱛᱮᱡ ᱛᱮ ᱢᱚᱴᱟ ᱪᱟᱠᱟ ᱠᱚ ᱮᱢᱟᱜ ᱠᱟᱱᱟ ᱴᱟᱭᱟᱨ ᱨᱮᱱᱟᱜ ᱾
ᱦᱩᱸ
ᱟᱨ ᱚᱱᱠᱟ ᱟᱯᱮ ᱥᱮᱜ ᱚᱱᱠᱟ ᱰᱟᱝᱨᱤ ᱜᱟᱹᱰᱤ ᱫᱚ ᱵᱟᱝ ᱯᱷᱟᱥᱟᱜ ᱜᱮᱭᱟ ᱥᱮ ᱪᱮᱫ?
ᱵᱟᱝᱜᱮ ᱞᱚᱥᱚᱫ ᱠᱚ ᱛᱟᱦᱮᱱ ᱨᱮᱦᱚ ᱟᱫᱚ ᱚᱱᱟᱫᱚ᱾ ᱠᱮᱴᱮᱡ ᱞᱚᱥᱚᱫ ᱥᱮ ᱟᱫᱚ ᱚᱱᱟ ᱨᱮᱫᱚ ᱚᱝᱠᱟ ᱫᱚ ᱵᱟᱝ ᱵᱚᱞᱚᱱᱟᱜ ᱪᱟᱠᱟ ᱠᱚᱫᱚ᱾
ᱚ ᱟᱪᱪᱷᱟ ᱟᱨ ᱰᱟᱝᱨᱤ ᱦᱚᱸᱛᱚ ᱩᱱᱟᱹᱜ ᱵᱚᱲᱚ ᱵᱚᱲᱚ ᱵᱤᱱ ᱫᱚᱦᱚ ᱟᱠᱟᱜ ᱠᱚᱣᱟ ᱩᱱᱟᱹᱜ ᱡᱳᱨ ᱛᱟᱹᱠᱤᱱ᱾ ᱯᱩᱨᱟᱹ ᱜᱚᱦᱚᱲ ᱨᱟᱠᱟᱵ ᱤᱫᱤᱭᱟᱹᱠᱤᱱ᱾
ᱮᱠᱫᱚᱢ ᱜᱮ ᱡᱩᱫᱤ ᱵᱟᱝᱠᱤᱱ ᱜᱚᱦᱚᱲ ᱨᱟᱠᱟᱵ ᱫᱟᱲᱮᱭᱟᱜᱼᱟ ᱡᱚᱢᱟᱜ ᱵᱟᱹᱧ ᱮᱢᱟᱠᱤᱱᱟ ᱦᱟᱸᱜ᱾ ᱵᱩᱡᱷᱟᱹᱣ ᱠᱤᱱᱟ ᱦᱟᱸᱜ ᱩᱱ ᱫᱚ ᱦᱟᱸᱜ ᱩᱱ ᱫᱚᱠᱤᱱ ᱚᱸᱜ ᱦᱮᱸ᱾
ᱜᱚᱦᱚᱲ ᱛᱮ ᱵᱟᱡᱽᱫᱷᱳ ᱵᱟᱠᱷᱟᱱ ᱠᱤᱱ ᱞᱮᱭᱟ ᱱᱟᱜ ᱠᱷᱟᱱ ᱡᱚᱢ ᱵᱟᱭ ᱮᱢᱚᱜᱼᱟ ᱢᱟᱹᱞᱤᱠ᱾
ᱦᱳᱭ
ᱟᱪᱪᱷᱟ ᱟᱹᱰᱤ ᱯᱟᱹᱨᱠᱟᱹᱣ ᱠᱟᱜ ᱠᱤᱱᱟᱹᱢ ᱯᱩᱨᱟᱹ ᱛᱟᱦᱚᱞᱮ᱾ ᱟᱨ ᱠᱟᱛᱷᱟ ᱠᱚᱠᱤᱱ ᱟᱸᱡᱚᱢ ᱛᱟᱢ ᱜᱮᱭᱟ ᱛᱚ?
ᱦᱮᱸ ᱟᱸᱡᱚᱢ ᱜᱮᱭᱟ ᱠᱤᱱ ᱚᱱᱮ ᱚᱱᱮ ᱫᱟᱞ ᱠᱚᱫᱚ ᱵᱟᱝ ᱞᱟᱜᱟᱜᱼᱟ᱾ ᱞᱟᱹᱭ ᱞᱮᱠᱷᱟᱱ ᱜᱮ ᱩᱱᱠᱤᱱ ᱠᱤᱱ ᱟᱸᱡᱚᱢᱟ ᱡᱮ ᱚᱠᱟᱥᱮᱜ ᱪᱟᱞᱟᱜ ᱦᱳᱭᱳᱜᱼᱟ᱾
ᱛᱟᱦᱚᱞᱮ ᱵᱷᱟᱞᱮ ᱜᱮᱢ ᱵᱚᱥ ᱠᱟᱜ ᱠᱤᱱᱟ᱾
ᱮᱠᱫᱚᱢ ᱛᱟᱦᱚᱞᱮ ᱟᱵᱮᱱ ᱨᱮᱱ ᱫᱚ ᱜᱚᱝᱠᱮ ᱪᱤᱞᱤ ᱠᱚ ᱢᱮᱱᱟᱜ ᱠᱚᱣᱟ?
ᱟᱹᱞᱤᱧ ᱨᱮᱱ ᱫᱚ ᱦᱚᱜᱼᱚᱭ ᱛᱚ ᱵᱟᱨᱭᱟ ᱰᱟᱝᱨᱤ ᱦᱮᱱᱟᱜ ᱠᱤᱱᱟ᱾
ᱦᱮᱸ
ᱟᱨ ᱢᱤᱫᱴᱮᱱ ᱜᱟᱹᱭ ᱫᱚᱦᱚ ᱦᱳᱭ ᱠᱟᱱᱟ ᱟᱨ ᱢᱮᱨᱚᱢ ᱵᱷᱤᱰᱤ ᱠᱩᱞᱤᱧ ᱫᱚᱦᱚ ᱟᱠᱟᱜ ᱠᱚᱣᱟ᱾
ᱦᱩᱸ
ᱟ ᱜᱟᱹᱭ ᱛᱚ ᱦᱚᱜᱼᱚᱭ ᱦᱟᱞᱮ ᱦᱟᱞᱮ ᱜᱮ ᱦᱚᱯᱚᱱ ᱠᱟᱫᱮᱭᱟᱭ ᱛᱚ᱾
ᱛᱟᱦᱚᱞᱮ ᱛᱚᱣᱟ ᱠᱚᱵᱤᱱ ᱧᱩ ᱵᱟᱲᱟᱭᱮᱜ ᱜᱮᱭᱟ ᱵᱟᱝ᱾
ᱛᱚᱣᱟ ᱠᱚᱫᱚ ᱯᱩᱨᱟᱹ ᱧᱩᱭ ᱦᱩᱭᱩᱜ ᱠᱟᱱᱟ᱾
ᱜᱚᱝᱠᱮ ᱛᱟᱦᱚᱞᱮ ᱟᱠᱷᱨᱤᱧ ᱵᱤᱱ ᱛᱚᱣᱟ ᱠᱚᱦᱚᱸ ᱦᱟᱸᱜ ᱡᱩᱫᱤ ᱵᱟᱹᱲᱛᱤᱟᱜ ᱛᱚᱣᱟ ᱠᱚ ᱟᱹᱷᱨᱤᱧ ᱵᱤᱱ᱾
ᱟᱠᱷᱨᱤᱧ ᱛᱚ ᱟᱞᱚᱵᱮᱱ ᱞᱮᱭᱟ ᱟᱹᱰᱤᱫᱤᱱ᱾ ᱯᱚᱨ ᱛᱚᱣᱟ ᱧᱟᱢ ᱠᱟᱱᱟ ᱫᱚᱢᱮ ᱞᱤᱧ ᱧᱩ ᱡᱚᱱᱟᱜ ᱠᱟᱱᱟ᱾
ᱡᱟᱜ ᱜᱮ ᱟᱵᱤᱱᱟᱜ ᱠᱟᱹᱣᱰᱤ ᱠᱚᱦᱚᱸ ᱦᱳᱭᱳᱜᱼᱟ ᱡᱩᱫᱤᱵᱤᱱ ᱟᱠᱷᱨᱤᱧᱟ᱾
ᱦᱮᱸ ᱟᱠᱷᱨᱤᱧ ᱞᱮᱠᱷᱟᱱ ᱢᱟ ᱠᱟᱹᱣᱰᱤ ᱠᱚ ᱦᱩᱭ ᱠᱚᱜ ᱜᱮ, ᱢᱮᱱᱠᱷᱟᱱ ᱟᱫᱚ᱾ ᱠᱟᱹᱴᱤᱡ ᱠᱟᱹᱢᱤ ᱠᱟᱹᱢᱤ ᱛᱮ ᱦᱚᱲᱢᱚ ᱠᱚ ᱫᱩᱨᱵᱚᱞ ᱪᱟᱵᱟᱣ ᱟᱠᱟᱱ ᱛᱟᱹᱞᱤᱧ ᱡᱮᱱᱴᱮ ᱟᱠᱟᱱᱟᱞᱤᱧ ᱟᱫᱚ ᱚᱱᱟ᱾ ᱛᱚᱣᱟ ᱠᱚᱫᱚ ᱫᱚᱢᱮ ᱧᱩ ᱵᱟᱲᱟᱭ ᱦᱩᱭᱩᱜ ᱠᱟᱱᱟ᱾
ᱟᱪᱪᱷᱟ ᱟᱪᱪᱷᱟ ᱚᱱᱟ ᱦᱳᱭ ᱱᱳᱣᱟ ᱠᱚᱫᱚ ᱮᱠᱫᱚᱢ ᱜᱮ ᱫᱚᱨᱠᱟᱨ ᱜᱮ᱾ ᱦᱮᱸᱥᱮ ᱵᱟᱠᱷᱟᱱ ᱫᱚ ᱡᱟᱦᱟᱸ᱾ ᱦᱚᱲᱢᱚᱱᱟᱜ ᱫᱟᱲᱮ ᱟᱨ ᱦᱤᱛᱚᱜ ᱫᱚ ᱟᱵᱚᱣᱟᱜ ᱦᱤᱛᱚᱜ ᱫᱚ ᱠᱟᱹᱢᱤ ᱠᱟᱹᱢᱤ ᱫᱤᱱ᱾